ᱦᱮᱞᱳ ᱦᱮᱸ ᱜᱚᱝᱠᱮ ᱡᱚᱦᱟᱨ ᱜᱮ ᱡᱚᱦᱟᱨ ᱜᱮ ᱾
ᱦᱮᱸ ᱡᱚᱦᱟᱨ ᱜᱮ ᱟᱹᱞᱤᱧᱟᱜ ᱨᱚᱲ ᱟᱸᱡᱚᱢ ᱧᱟᱢᱮᱫ ᱜᱮᱭᱟᱵᱤᱱ ᱛᱚ?
ᱦᱳᱭ ᱜᱚᱝᱠᱮ ᱟᱵᱤᱱᱟᱜ ᱨᱚᱲ ᱢᱟ ᱟᱹᱰᱤ ᱨᱤᱞᱟᱹᱢᱟᱞᱟ ᱥᱟ. ᱦᱤᱪ ᱟᱸᱡᱚᱢᱚᱜ ᱠᱟᱱᱟ ᱾
ᱟᱪ-ᱪᱷᱟ ᱟᱹᱵᱤᱱᱟᱜ ᱦᱚᱸ ᱢᱚᱡᱽ ᱜᱮ ᱟᱸᱡᱚᱢᱚᱜ ᱠᱟᱱ ᱛᱟᱵᱮᱱᱟ ᱜᱚᱢᱠᱮ᱾
ᱦᱳᱭ ᱦᱳᱭ ᱦᱳᱭ᱾ ᱟᱫᱚ ᱢᱚᱸᱡᱽ ᱜᱮ ᱵᱟᱝ ᱟᱸᱡᱚᱢ ᱞᱮᱠᱷᱟᱡ ᱪᱮᱫ ᱞᱮᱠᱟᱨᱮ ᱜᱚᱢᱠᱮ ᱟᱞᱤᱧᱟᱜ ᱠᱩᱠᱞᱤ ᱨᱮᱭᱟᱜ ᱛᱮᱞᱟ ᱠᱚᱫᱚ ᱵᱤᱱ ᱮᱢᱟ᱾
ᱦᱮᱭ ᱦᱳᱭ᱾
ᱦᱳᱭ ᱥᱮ ᱟᱞᱤᱧ ᱦᱚᱸ ᱟᱵᱤᱱᱟᱜ ᱠᱩᱠᱞᱤ ᱨᱮᱭᱟᱜ ᱛᱮᱞᱟ ᱪᱤᱠᱟᱹᱛᱮᱞᱤᱧ ᱮᱢᱟ᱾
ᱪᱮᱜ ᱵᱤᱱ ᱞᱟᱹᱭ ᱜᱚ ᱠᱮᱫᱟ ᱜᱚᱢᱠᱮ᱾
ᱞᱟᱹᱭ ᱫᱟᱞᱤᱧ ᱜᱚᱝᱠᱮ ᱟᱵᱤᱱᱟᱜ ᱠᱩᱠᱞᱤ ᱠᱚᱨᱮᱱᱟᱜ ᱦᱚᱸ ᱛᱮᱞᱟ ᱪᱮᱜ ᱠᱟ ᱞᱮᱨᱤᱧ ᱮᱢᱟ?
ᱛᱚ ᱜᱚᱝᱠᱮ ᱵᱮᱥ ᱵᱟᱲᱟ ᱜᱮᱭᱟᱵᱤᱱ ᱛᱚ᱾
ᱛᱤᱱᱟᱹᱜ ᱦᱮᱱᱟᱜ ᱛᱟᱢᱟ ᱦᱮᱸ ᱡᱚᱢ ᱵᱟᱲᱟ ᱦᱳᱭ ᱠᱟᱱᱟ ᱜᱚᱢᱠᱮ᱾
ᱟᱪ-ᱪᱷᱟ ᱪᱷᱟ ᱪᱷᱟ ᱪᱷᱟ ᱟᱪᱷᱟ ᱚᱱᱟ ᱦᱚᱸ ᱱᱟᱯᱟᱭ ᱠᱟᱛᱷᱟ ᱜᱮ᱾
ᱟᱵᱤᱱ ᱫᱚ ᱛᱟᱦᱞᱮ ᱵᱤᱱ ᱡᱚᱢ ᱠᱟᱫᱟ ᱥᱮ ᱵᱟᱝ ᱜᱚᱢᱠᱮ?
ᱦᱳᱭ ᱜᱚᱝᱠᱮ ᱟᱹᱞᱤᱧ ᱦᱚᱞᱤᱧ ᱡᱚᱢ ᱵᱟᱲᱟᱣ ᱠᱟᱜ ᱜᱮᱭᱟ᱾ ᱟᱨ ᱱᱚᱜ ᱚᱭ ᱡᱚᱢ ᱵᱟᱲᱟ ᱠᱟᱛᱮᱜ ᱜᱮᱞᱤᱧ ᱫᱩᱲᱩᱵ ᱡᱤᱨᱟᱹᱣ ᱠᱟᱱ ᱛᱟᱸᱦᱮᱜ᱾
ᱟᱪᱪᱷᱟ᱾
ᱦᱳᱭ ᱦᱳᱭ ᱟᱫᱚ ᱠᱷᱟᱱ ᱠᱟᱴᱤᱡ ᱞᱤᱧ ᱩᱭᱦᱟᱹᱨ ᱵᱷᱟᱵᱽᱱᱟ ᱜᱚᱫ ᱠᱮᱜ-ᱟ ᱡᱮ᱾ ᱡᱮ ᱠᱟᱴᱤᱡ ᱡᱩᱫᱤ ᱜᱟᱞᱢᱟᱨᱟᱣ ᱜᱟᱱ ᱠᱚᱜ ᱠᱷᱟᱡ ᱚᱱᱟ ᱫᱮᱥ ᱯᱟᱨᱚᱢ ᱫᱤᱥᱚᱢ ᱯᱟᱨᱚᱢ ᱦᱚᱲ ᱠᱚ ᱥᱟᱞᱟᱜ᱾
ᱦᱳᱭ ᱟᱰᱤ ᱵᱷᱟᱜᱤ ᱠᱚᱜ ᱠᱮᱭᱟ᱾
ᱦᱳᱭ ᱦᱳᱭ ᱢᱮᱱᱠᱷᱟᱱ ᱚᱱᱟ ᱩᱭᱦᱟᱹᱨ ᱛᱮᱜᱮ ᱞᱤᱧ ᱠᱟᱴᱤᱡ ᱞᱤᱧ ᱠᱚᱞ ᱧᱚᱜ ᱜᱚᱫ ᱠᱮᱜ-ᱟ᱾
ᱚ᱾
ᱦᱳᱭ ᱧᱚᱜ ᱜᱮ᱾ ᱛᱟᱦᱞᱮ ᱜᱚᱢᱠᱮ᱾ ᱞᱟᱹᱭ ᱫᱟᱞᱤᱧ ᱪᱟᱥ ᱵᱟᱥ ᱠᱚᱫᱚ ᱵᱚᱱ ᱛᱤᱱᱟᱹᱜ ᱥᱟᱸᱜᱤᱧ ᱠᱮᱜ-ᱟ?
ᱪᱟᱥ ᱵᱟᱥ ᱠᱚᱫᱚ ᱱᱚᱜᱚᱭ᱾ ᱮᱦᱚᱵ ᱠᱟᱱᱟᱞᱮ ᱟᱞᱮ ᱫᱤᱥᱚᱢ ᱥᱮᱫ ᱫᱚ, ᱮᱸ ᱨᱚᱦᱚᱭ ᱵᱟᱲᱟ᱾ ᱮᱫ ᱜᱮᱭᱟ ᱠᱚ ᱡᱟᱸᱦᱟᱭ ᱠᱚᱣᱟᱜ ᱠᱷᱮᱛ ᱠᱚᱨᱮ᱾ ᱫᱟᱜ ᱠᱚ ᱢᱮᱱᱟᱜ ᱛᱟᱠᱚ ᱜᱮᱭᱟ ᱩᱱᱠᱩ ᱠᱚᱫᱚ ᱠᱚ ᱨᱚᱦᱚᱭᱮᱜ ᱜᱮᱭᱟ ᱟᱨ᱾ ᱡᱟᱸᱦᱟᱭ ᱠᱚᱣᱟᱜ ᱠᱷᱮᱛ ᱠᱚᱨᱮ ᱩᱸ᱾ ᱫᱟᱜ ᱟᱸ ᱫᱟᱜ ᱞᱮᱱ ᱛᱟᱠᱚᱣᱟ ᱟᱨ ᱱᱤᱛ ᱫᱚ ᱦᱟᱸᱜ ᱟᱸᱡᱮᱫ ᱠᱟᱱ ᱛᱟᱠᱚᱣᱟ ᱩᱱᱠᱩ ᱠᱚᱫᱚ ᱦᱟᱸᱜ ᱱᱤᱛ᱾ ᱫᱚ ᱵᱟᱠᱚ ᱨᱚᱦᱚᱭᱮᱫᱟ᱾
ᱟᱪ-ᱪᱷᱟ ᱪᱷᱟ ᱪᱷᱟ ᱪᱷᱟ᱾ ᱜᱚᱢᱠᱮ ᱟᱞᱮ ᱫᱤᱥᱚᱢ ᱥᱮᱜ ᱦᱚᱸ ᱚᱱᱠᱟᱜᱮ ᱟᱞᱮ ᱢᱟ᱾ ᱨᱚᱦᱚᱭ ᱫᱚᱞᱮ ᱯᱩᱨᱟᱹᱣ ᱟᱹᱜᱩ ᱠᱟᱜ ᱜᱮᱭᱟ ᱚᱱᱟ ᱵᱟᱹᱭᱦᱟᱹᱲ ᱠᱚᱢᱟ᱾
ᱦᱮᱸ ᱵᱟᱹᱫᱽ ᱠᱚ ᱦᱟᱸᱜ ᱵᱟᱠᱤ ᱜᱮᱛᱟ ᱯᱮᱭᱟ᱾
ᱦᱳᱭ ᱦᱳᱭ ᱜᱚᱢᱠᱮ ᱵᱟᱹᱫᱽ ᱠᱚᱨᱮ ᱚᱱᱠᱟ᱾ ᱫᱟᱜ ᱠᱚᱫᱚ ᱵᱟᱝ ᱛᱟᱸᱵᱟᱣ ᱠᱟᱱᱛᱮ ᱵᱟᱝᱞᱮ ᱨᱚᱦᱚᱭ ᱫᱟᱲᱮᱭ ᱠᱟᱫᱟ᱾
ᱚ ᱟᱪ
ᱪᱮᱜ ᱞᱤᱧ ᱞᱟᱹᱭᱟ ᱜᱚᱢᱠᱮ ᱟᱰᱤ ᱦᱚᱲᱢᱚ ᱡᱤᱣᱤ ᱠᱚᱫᱚ ᱟᱰᱤ ᱵᱮᱥ ᱧᱚᱜ ᱫᱚ ᱵᱟᱱᱩᱜ ᱛᱟᱞᱤᱧᱟ᱾
ᱟᱸ ᱟᱫᱚ ᱱᱚᱣᱟ ᱡᱟᱯᱩᱫ ᱛᱮᱜᱮ ᱟᱵᱤᱱ ᱦᱚᱸ᱾ ᱧᱟᱢ ᱜᱚᱫ ᱠᱮᱫ ᱵᱤᱱᱟᱹ ᱥᱮ ᱪᱮᱫ ᱨᱩᱣᱟᱹ ᱦᱟᱹᱥᱩ ᱠᱚᱫᱚ᱾
ᱦᱳᱭ ᱦᱳᱭ ᱜᱚᱢᱠᱮ ᱟᱫᱚ ᱚᱱᱠᱟ ᱡᱟᱯᱩᱫᱮᱫ ᱛᱟᱦᱮᱸᱫ ᱛᱚ᱾
ᱚᱸ ᱛᱟᱦᱞᱮ ᱟᱫᱟ᱾ ᱨᱟᱱ ᱠᱚᱫᱚ ᱵᱤᱱ ᱦᱟᱛᱟᱣ ᱠᱟᱜ-ᱟ ᱥᱮ ᱵᱟᱝ ᱜᱚᱢᱠᱮ᱾
ᱦᱳᱭ ᱦᱳᱭ ᱜᱚᱝᱠᱮ ᱨᱟᱱ ᱠᱚᱢᱟᱞᱤᱧ ᱟᱜᱩ ᱠᱟᱜ ᱜᱮᱭᱟ᱾
ᱦᱮᱸ᱾
ᱵᱚᱞᱮ ᱡᱟᱹᱯᱩᱫ ᱡᱟᱹᱯᱩᱫ ᱛᱮ ᱟᱲᱮ ᱠᱚᱞᱤᱧ ᱞᱟᱜ ᱠᱮᱫᱼᱟ ᱛᱚ,
ᱚ ᱟᱪᱪᱷᱟ᱾
ᱚ ᱦᱳᱭ ᱚᱱᱟᱜᱮ ᱞᱟᱜᱟᱣ ᱠᱟᱜ ᱞᱤᱧᱟᱹ ᱠᱟᱹᱴᱤᱡ ᱦᱟᱸᱜ᱾
ᱜᱚᱝᱠᱮ ᱞᱟᱹᱭ ᱫᱟᱞᱤᱧ ᱟᱯᱮ ᱫᱤᱥᱚᱢ ᱥᱮᱫ ᱫᱚ ᱥᱚᱨᱦᱟᱭ ᱠᱚᱫᱚ ᱪᱮᱫ ᱞᱮᱠᱟ ᱦᱩᱭᱩᱜ ᱛᱟᱦᱮᱸᱱᱟ?
ᱜᱚᱢᱠᱮ ᱟᱞᱮ ᱫᱤᱥᱚᱢ ᱥᱮᱫ ᱥᱚᱦᱨᱟᱭ ᱠᱚᱢᱟ ᱥᱚᱦᱨᱟᱭ ᱠᱚᱢᱟ ᱜᱚᱝᱠᱮ ᱟᱹᱰᱤ ᱡᱟᱸᱠ ᱡᱚᱢᱚᱠ ᱠᱟᱛᱮᱫ ᱜᱮᱞᱮ ᱯᱟᱨᱚᱢᱟ,
ᱦᱳᱭ᱾
ᱦᱳᱭ ᱢᱮᱱᱠᱷᱟᱱ ᱪᱮᱫ ᱞᱤᱧ ᱞᱟᱹᱭᱟ ᱜᱚᱢᱠᱮ ᱟᱹᱞᱤᱧ ᱢᱟ ᱚᱱᱠᱟ ᱵᱟᱦᱨᱮ ᱛᱮᱞᱤᱧ ᱛᱟᱦᱮᱸᱱᱟ ᱟᱛᱳ ᱚᱲᱟᱜ ᱠᱚᱨᱮ ᱢᱟ ᱵᱟᱝᱜᱮ᱾
ᱦᱳᱭ᱾
ᱦᱳᱭ ᱢᱮᱱᱠᱷᱟᱱ ᱟᱫᱚ ᱚᱱᱠᱟ ᱞᱟᱡ ᱡᱟᱞᱟ ᱜᱮ ᱜᱚᱝᱠᱮ ᱟᱫᱚ ᱵᱟᱦᱨᱮ ᱫᱤᱥᱚᱢ ᱛᱮᱞᱤᱧ ᱥᱮᱱ ᱟᱠᱟᱱᱟ᱾ ᱦᱳᱭ ᱢᱮᱱᱠᱷᱟᱱ ᱟᱫᱚ ᱚᱱᱠᱟ ᱫᱚ ᱵᱟᱝᱞᱤᱧ ᱦᱮᱡ ᱵᱟᱲᱟᱜ ᱜᱮᱭᱟ ᱩᱱᱟᱹᱜ ᱥᱚᱦᱨᱟᱭ ᱵᱟᱦᱟ ᱥᱚᱦᱨᱟᱭ ᱠᱚᱨᱮ ᱦᱚᱸ,
ᱚ᱾
ᱦᱳᱭ ᱦᱳᱭ ᱜᱚᱝᱠᱮ ᱛᱟᱦᱚᱞᱮ ᱟᱵᱚ ᱥᱮᱱ ᱫᱚ ᱪᱮᱫ ᱞᱮᱠᱟ ᱥᱚᱦᱨᱟᱭ ᱯᱚᱨᱚᱵᱽ ᱠᱚᱫᱚ?
ᱥᱚᱦᱨᱟᱭ ᱯᱚᱨᱚᱵᱽ ᱠᱚᱫᱚ ᱟᱞᱮᱥᱮᱫ ᱫᱚ ᱮᱸ ᱧᱩᱛᱩᱢ ᱨᱮᱦᱚᱸ ᱢᱮᱱᱟᱜ ᱜᱮᱭᱟ ᱢᱚᱬᱮ ᱥᱤᱧ ᱢᱚᱬᱮ ᱧᱤᱫᱟᱹ ᱥᱮ ᱟᱹᱵᱤᱱ ᱦᱚᱸ ᱵᱟᱰᱟᱭ ᱠᱟᱫ ᱜᱮᱭᱟ ᱵᱤᱱ, ᱟᱫᱚ ᱩᱸᱜ ᱞᱟᱦᱟᱛᱮ ᱞᱮᱠᱟ ᱡᱟᱦᱟᱸ ᱢᱚᱬᱮ ᱥᱤᱧ ᱢᱚᱬᱮ ᱧᱤᱫᱟᱹ ᱥᱚᱨᱦᱟᱭ ᱫᱚ ᱱᱤᱛᱚᱜ ᱛᱟᱭᱚᱸᱢ ᱫᱤᱱ ᱨᱮᱫᱚ ᱯᱨᱟᱭ ᱢᱟᱱᱮ ᱧᱩᱛᱩᱢ ᱨᱮᱜᱮ ᱟᱨ ᱦᱩᱭ ᱫᱚ ᱦᱟᱸᱜ ᱯᱩᱱ ᱢᱟᱦᱟ ᱜᱮ ᱦᱩᱭᱩᱜ ᱛᱟᱦᱮᱸᱱᱟ,
ᱟᱪᱪᱷᱟ ᱟᱪᱪᱷᱟ᱾
ᱟᱨ ᱚᱱᱟ ᱢᱤᱫ ᱢᱟᱦᱟ ᱫᱚ ᱟᱫ ᱠᱟᱱ ᱞᱮᱠᱟ ᱱᱤᱛᱚᱜ ᱫᱚ ᱦᱚᱭᱛᱚ ᱫᱤᱥᱟᱹᱭ ᱜᱮᱭᱟ ᱠᱚ, ᱟᱸ ᱥᱟᱱᱟᱢ ᱟᱛᱩ ᱠᱚᱨᱮᱱ ᱠᱚᱜᱮ ᱟᱫᱚ ᱱᱮᱛᱟᱨ ᱫᱚ ᱩᱱᱟᱹᱜ ᱞᱟᱦᱟᱛᱮ ᱞᱮᱠᱟ ᱡᱟ ᱡᱟᱠ ᱡᱚᱢᱚᱠ ᱥᱮ ᱨᱟᱹᱥᱠᱟᱹᱴᱟᱜ ᱟ ᱵᱟᱹᱱᱩᱜ ᱟᱠᱟᱫᱟ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ᱾ ᱦᱮᱸ ᱜᱚᱢᱠᱮ ᱟᱹᱞᱤᱧ ᱠᱚᱢᱟ ᱟᱹᱞᱤᱧ ᱢᱟ ᱡᱟᱦᱟᱸ ᱛᱤᱱᱟᱹᱜ ᱩᱰᱤᱜ ᱞᱤᱧ ᱵᱟᱰᱟᱭᱟ ᱥᱚᱦᱨᱟᱭ ᱯᱚᱨᱚᱵᱽ ᱱᱤᱭᱮ
ᱦᱮᱸ᱾
ᱚᱱᱟ ᱫᱚ ᱜᱚᱢᱠᱮ ᱟᱵᱚ ᱟᱵᱚᱨᱮᱱ ᱫᱟᱹᱭ-ᱛᱮᱧᱟᱝ ᱢᱮᱱᱠᱷᱟᱱ ᱚᱱᱠᱟ ᱦᱟᱛᱚᱢ-ᱠᱩᱢᱟᱹᱝ ᱥᱮ ᱚᱱᱟ ᱜᱟᱹᱭ ᱰᱟᱝᱨᱤᱭᱟᱜ ᱯᱚᱨᱚᱵᱽ ᱠᱟᱱᱟ᱾
ᱦᱳᱭ᱾
ᱦᱳᱭ ᱜᱚᱢᱠᱮ ᱟᱫᱚ ᱢᱮᱱᱠᱷᱟᱱ ᱜᱚᱢᱠᱮ ᱟᱹᱞᱤᱧ ᱢᱟ ᱡᱟᱦᱟᱸ ᱛᱤᱱᱟᱹᱜ ᱩᱰᱤᱡ ᱜᱮᱞᱤᱧ ᱵᱟᱰᱟᱭ
ᱦᱮᱸ ᱞᱟᱹᱭᱵᱤᱱ᱾
ᱩᱱᱟᱹᱜ ᱜᱟᱱ ᱫᱚ ᱵᱟᱹᱞᱤᱧ ᱧᱮᱞ ᱥᱟᱸᱜᱮ ᱠᱟᱜᱼᱟ,
ᱚ᱾
ᱦᱳᱭ ᱜᱚᱝᱠᱮ ᱚᱱᱟ ᱡᱟᱦᱟᱸ ᱩᱢ ᱢᱟᱦᱟ ᱵᱚᱱ ᱢᱮᱛᱟᱜ ᱠᱟᱱ ᱫᱚ,
ᱦᱳᱭ ᱦᱳᱭ᱾
ᱦᱳᱭ ᱦᱳᱭ ᱚᱱᱟ ᱵᱚᱸᱜᱟᱼᱵᱩᱨᱩ ᱦᱤᱞᱳᱜ ᱫᱚ ᱩᱱ ᱦᱤᱞᱳᱜ ᱫᱚᱞᱤᱧ ᱵᱟᱰᱟᱭᱟ ᱡᱮ ᱚᱱᱠᱟ ᱢᱟᱱᱮ ᱚᱲᱟᱜ ᱫᱩᱣᱟᱹᱨ ᱠᱚ ᱯᱩᱨᱟᱹ ᱯᱷᱟᱨᱪᱟ ᱯᱷᱟᱹᱨᱪᱤ ᱥᱮ ᱥᱟᱯᱷᱟ ᱥᱟᱹᱯᱷᱤ
ᱦᱮᱸ ᱾
ᱚᱱᱟ ᱜᱩᱨᱤᱡᱽ ᱠᱚᱛᱮ ᱜᱩᱨᱤᱡᱽ ᱵᱟᱲᱟ ᱠᱟᱛᱮᱫ ᱢᱮᱱᱠᱷᱟᱱ ᱟᱫᱚ ᱟᱯᱱᱟᱨ ᱠᱚᱨᱮᱱ ᱵᱚᱸᱜᱟ ᱵᱩᱨᱩ ᱫᱮᱵᱟᱼᱥᱮᱵᱟ ᱠᱟᱛᱮᱫ ᱜᱚᱢᱠᱮ ᱟᱫᱚ ᱚᱱᱠᱟ ᱚᱱᱟ ᱠᱚᱜᱮ ᱦᱩᱭᱩᱜᱼᱟ, ᱟᱹᱞᱤᱧ ᱫᱚ ᱩᱱᱟᱹᱜ ᱜᱟᱱ ᱜᱮᱞᱤᱧ ᱵᱟᱲᱟᱭᱟ ᱩᱢ ᱢᱟᱦᱟ ᱦᱤᱞᱚᱜ ᱫᱚ᱾
ᱦᱳᱭ, ᱦᱳᱭ᱾
ᱦᱳᱭ ᱛᱟᱦᱚᱞᱮ ᱟᱵᱚ ᱟᱵᱚ ᱥᱮᱱᱜᱮ ᱪᱮᱫ ᱞᱮᱠᱟ ᱫᱚ?
ᱟᱹᱞᱤᱧ ᱢᱟᱲᱟᱝ ᱛᱮ ᱵᱟᱹᱞᱤᱧ ᱞᱟᱹᱭᱮᱫ ᱵᱤᱱᱟ ᱟᱫᱚ ᱛᱚᱵᱩ ᱱᱤᱛᱚᱜ ᱞᱤᱧ ᱞᱟᱹᱭ ᱮᱫᱟ ᱟᱫᱚ ᱚᱱᱠᱟᱜᱮ ᱦᱟᱸᱜ ᱟᱞᱮ ᱫᱤᱥᱚᱢ ᱥᱮᱫ ᱦᱚᱸ ᱦᱩᱭᱩᱜ ᱛᱟᱦᱮᱱ ᱜᱮᱭᱟ᱾
ᱦᱳᱭ, ᱦᱳᱭ ᱾
ᱟᱨ ᱥᱚᱨᱦᱟᱭ ᱫᱚ ᱮᱢᱚᱱ ᱢᱤᱫᱴᱮᱱ ᱯᱚᱨᱚᱵᱽ ᱠᱟᱱ ᱛᱟᱵᱚᱱᱟ ᱟᱵᱚ ᱥᱟᱱᱛᱟᱲ ᱠᱚᱣᱟᱜ ᱡᱚᱛᱚ ᱠᱷᱱᱟᱜ ᱞᱟᱹᱴᱩ ᱯᱚᱨᱚᱵᱽ ᱛᱟᱵᱚᱱ ᱢᱮᱱ ᱜᱟᱱᱚᱜᱼᱟ᱾
ᱦᱳᱭ, ᱦᱳᱭ ᱾
ᱡᱮᱦᱮᱛᱩ ᱟᱵᱚᱨᱮᱱ ᱡᱟᱦᱟᱸ ᱛᱤᱱᱟᱹᱜ ᱯᱮᱲᱟ ᱯᱟᱹᱣᱲᱟᱹ ᱠᱚ ᱦᱮᱱᱟᱜ ᱠᱚᱛᱟ ᱵᱚᱱᱟ ᱡᱚᱛᱚ ᱜᱮᱵᱚᱱ ᱦᱤᱡᱩᱜ ᱞᱟᱹᱜᱤᱫ ᱱᱮᱣᱛᱟ ᱠᱚ ᱛᱟᱦᱮᱱᱟ ᱾
ᱦᱳᱭ, ᱦᱳᱭ ᱾
ᱫᱟᱹᱭ ᱛᱮᱧᱟᱝ ᱦᱟᱛᱚᱢ ᱠᱩᱢᱟᱹᱝ
ᱦᱳᱭ, ᱦᱳᱭ, ᱦᱳᱭ ᱾ ᱜᱚᱝᱠᱮ ᱟᱨ ᱟᱞᱮ ᱥᱮᱫ ᱢᱟ ᱦᱚᱜᱼᱚᱭ ᱚᱱᱠᱟ ᱡᱟᱦᱟᱸ ᱥᱟᱹᱨᱫᱤ ᱢᱟᱦᱟ ᱦᱤᱞᱳᱜ ᱫᱚ ᱜᱚᱢᱠᱮ ᱚᱱᱠᱟ ᱧᱮᱞᱚᱜᱚᱜᱼᱟ
ᱦᱮᱸ ᱾
ᱡᱮ ᱟᱵᱚ ᱚᱱᱮ ᱱᱮᱣᱛᱟ ᱟᱹᱜᱩ ᱟᱠᱟᱫ ᱵᱚᱱ ᱯᱮᱲᱟ ᱠᱚ ᱾
ᱦᱳᱭ ᱾
ᱢᱮᱱᱠᱷᱟᱱ ᱟᱫᱚ ᱩᱱᱠᱩ ᱠᱚᱜᱮ ᱟᱫᱚ ᱡᱟᱦᱟᱸᱭ ᱚᱱᱠᱟ ᱛᱮᱧᱟᱝ ᱛᱟᱠᱚ ᱥᱮ ᱠᱩᱢᱟᱹᱝ ᱛᱟᱠᱚ ᱩᱱᱠᱩ ᱠᱚᱜᱮ ᱟᱫᱚ ᱩᱢ ᱯᱷᱟᱨᱪᱟ ᱵᱟᱲᱟ ᱠᱟᱛᱮᱫ ᱟᱫᱚ ᱚᱱᱠᱟ ᱱᱟᱣᱟ, ᱱᱟᱣᱟ ᱞᱩᱜᱽᱲᱤ ᱛᱮᱵᱚᱱ ᱤᱭᱟᱹ ᱠᱚᱣᱟ ᱾ ᱱᱟᱣᱟ ᱫᱷᱩᱛᱤ ᱥᱮ ᱱᱟᱣᱟ ᱡᱟᱢᱟ
ᱦᱳᱭ ᱾
ᱦᱳᱭ ᱢᱮᱱᱠᱷᱟᱱ ᱟᱫᱚ ᱠᱷᱟᱱ ᱫᱚ ᱚᱱᱮ ᱡᱟᱦᱟᱸ ᱠᱩᱞᱦᱤ ᱨᱮ ᱟᱫᱚ ᱡᱟᱦᱟᱸ ᱚᱱᱟ ᱠᱷᱩᱱᱴᱤ ᱵᱤᱫ ᱞᱟᱹᱜᱤᱫ ᱡᱟᱦᱟᱸ ᱵᱚᱱ ᱞᱟᱭᱟ ᱩᱱᱠᱩ ᱜᱮᱠᱚ ᱞᱟᱭᱟ ᱜᱚᱢᱠᱮ᱾
ᱰᱟᱝᱨᱤ ᱠᱷᱩᱱᱴᱟᱹᱣ ᱞᱟᱹᱜᱤᱫ ᱾
ᱦᱳᱭ, ᱦᱳᱭ, ᱦᱳᱭ ᱾
ᱢᱮᱱᱠᱷᱟᱱ ᱟᱫᱚ ᱜᱚᱝᱢᱠᱮ ᱠᱩᱲᱟᱹᱭ ᱠᱟᱹᱢᱤ ᱢᱟᱹᱵᱤᱱ ᱠᱟᱹᱢᱤ ᱦᱚᱪᱚᱭᱮᱫ ᱠᱚᱣᱟ, ᱠᱩᱲᱟᱹᱭ ᱦᱚᱸ ᱛᱚ ᱮᱢ ᱞᱟᱜᱟᱣ ᱵᱤᱱᱟ ᱥᱮ ᱾
ᱦᱳᱭ, ᱦᱳᱭ ᱡᱚᱛᱷᱟᱛ ᱵᱮᱱ ᱞᱟᱹᱭ ᱠᱮᱫᱟ ᱜᱚᱝᱠᱮ ᱾
ᱦᱳᱭ, ᱦᱳᱭ ᱢᱮᱱᱠᱷᱟᱱ ᱟᱫᱚ ᱚᱱᱠᱟ ᱠᱷᱩᱱᱴᱤ ᱠᱚ ᱵᱤᱫ ᱵᱟᱲᱟ ᱛᱟᱭᱚᱢ ᱜᱚᱝᱠᱮ ᱟᱫᱚ ᱟᱹᱞᱤᱧ ᱫᱚ ᱚᱱᱠᱟ ᱜᱮᱞᱤᱧ ᱵᱟᱲᱟᱭᱟ ᱡᱮ, ᱢᱟᱹᱡᱷᱤ ᱠᱚᱨᱮᱱ ᱵᱟᱭᱟᱨ ᱠᱟᱰᱟ ᱜᱮ ᱜᱚᱝᱠᱮ ᱯᱳᱭᱞᱳ ᱛᱮᱠᱚ ᱚᱰᱚᱠᱮᱭᱟ ᱥᱮ ᱠᱚ ᱛᱚᱞᱮᱭᱟ ᱾ ᱦᱳᱭ ᱢᱮᱱᱠᱷᱟᱱ ᱚᱸᱰᱮ ᱪᱟᱨᱦᱟᱣ ᱥᱮ ᱜᱚᱝᱠᱮ ᱠᱷᱩᱱᱴᱟᱹᱣ ᱚᱸᱰᱮ ᱠᱷᱚᱡ ᱜᱮ ᱮᱦᱚᱵᱚᱜᱼᱟ ᱾
ᱦᱮᱸ, ᱦᱮᱸ ᱜᱚᱝᱠᱮ ᱱᱚᱸᱰᱮ ᱢᱤᱫᱴᱮᱡ ᱠᱩᱠᱞᱤ ᱛᱟᱦᱮᱸ ᱠᱮᱱ ᱛᱟᱞᱤᱧᱟ
ᱦᱳᱭ ᱢᱟ ᱞᱟᱹᱭ ᱵᱤᱱ᱾
ᱡᱚᱠᱷᱚᱱ ᱰᱟᱝᱨᱤ ᱠᱷᱩᱱᱴᱟᱹᱣ ᱞᱟᱹᱜᱤᱫ ᱵᱚᱱ ᱩᱰᱩᱠ ᱠᱚ ᱛᱟᱦᱮᱱᱟ᱾ ᱟᱨ ᱚᱱᱟ ᱯᱚᱨᱮ ᱠᱷᱩᱱᱴᱟᱹᱣ ᱚᱠᱛᱚ ᱡᱩᱫᱤ ᱮᱸᱻ᱾ ᱰᱟᱝᱨᱟ ᱡᱩᱫᱤ ᱡᱟᱦᱟᱸ ᱠᱟᱛᱮᱜ ᱮ ᱯᱩᱪᱩᱡ ᱮᱱᱟ ᱛᱟᱦᱞᱮ ᱚᱱᱟ ᱠᱷᱮᱛᱨᱮ ᱫᱚ᱾ ᱚ ᱪᱮᱫᱞᱮᱠᱟ ᱟᱯᱮ ᱥᱮᱫ ᱫᱚ᱾
ᱜᱚᱝᱠᱮ ᱟᱞᱮᱥᱮᱱ ᱚᱱᱠᱟ ᱡᱩᱫᱤ ᱡᱟᱦᱟᱸ ᱵᱤᱱ ᱞᱟᱹᱭ ᱠᱮᱫ ᱫᱚ᱾
ᱦᱳᱭ
ᱰᱟᱝ ᱰᱟᱝᱨᱟ ᱡᱩᱫᱤ ᱯᱩᱪᱩᱡ ᱡᱚ ᱟᱭ ᱥᱮ ᱠᱟᱰᱟ ᱡᱫᱤ ᱯᱩᱪᱩᱡ ᱡᱚ ᱟᱭ᱾
ᱦᱳᱭ ᱦᱳᱭ
ᱢᱮᱱᱠᱷᱟᱱ ᱜᱚᱢᱠᱮ ᱟᱞᱮ ᱫᱚ ᱚᱱᱠᱟ ᱠᱚᱲᱟ ᱠᱚᱜᱮᱞᱮ ᱯᱟᱸᱡᱟ ᱟᱹᱜᱩ ᱠᱚᱣᱟ᱾
ᱦᱳᱭ
ᱦᱳᱭ ᱜᱚᱝᱠᱮ ᱚᱱᱠᱟ ᱜᱮ ᱟᱫᱚ ᱢᱮᱱᱠᱷᱟᱱ ᱟᱠᱳ ᱨᱮᱱ ᱠᱚ ᱩᱰᱩᱠ᱾ ᱠᱟᱫᱮ ᱠᱷᱟᱱ ᱫᱚ ᱟᱫᱚ ᱟᱠᱚᱣᱟᱜ ᱜᱮ ᱠᱤ ᱚᱱᱠᱟ ᱡᱚᱛᱚᱱᱟᱜ ᱜᱮ ᱟᱺᱜᱤᱵᱷᱟᱨ ᱠᱤ?
ᱦᱮᱸ ᱟᱺᱜᱤᱵᱷᱟᱨ ᱫᱚ ᱩᱱᱠᱩ ᱨᱮᱱ᱾ ᱰᱟᱝᱨᱟ ᱥᱮ ᱠᱟᱰᱟ ᱠᱟᱱᱛᱮ ᱩᱱᱠᱩᱣᱟᱜ ᱟᱹᱠᱷᱟᱹᱭ ᱫᱚ ᱵᱟᱝ ᱠᱟᱱᱟ᱾ ᱟᱸ ᱡᱚᱛᱚ ᱠᱚᱛᱮ ᱜᱚᱲᱚ ᱠᱚ ᱞᱮᱠᱷᱟᱱ ᱩᱱᱟᱹᱜ ᱵᱷᱟᱜᱤᱜᱼᱟ ᱟᱹᱞᱤᱧᱟᱜ ᱢᱮᱱ ᱛᱮᱫᱚ᱾
ᱦᱳᱭ ᱦᱳᱭ ᱜᱚᱢᱠᱮ ᱡᱚᱛᱷᱟᱛ ᱜᱮ᱾
ᱟᱨ ᱟᱹᱞᱤᱧ ᱦᱚᱞᱤᱧ ᱟᱸᱡᱚᱢ ᱠᱟᱫᱟ ᱥᱮ᱾ ᱟᱞᱮ ᱫᱤᱥᱚᱢ ᱥᱮᱫ ᱥᱮ ᱟᱞᱮ ᱟᱹᱛᱩ ᱠᱚᱨᱮ ᱧᱮᱞ ᱵᱟᱲᱟ ᱟᱠᱟᱫᱟᱞᱤᱧ ᱡᱮ᱾ ᱮᱸ ᱠᱷᱩᱱᱴᱟᱹᱣ ᱚᱠᱛᱚ ᱡᱚᱫᱤ ᱰᱟᱝᱨᱟ ᱥᱮ ᱠᱟᱰᱟ᱾ ᱠᱷᱩᱱᱴᱤ ᱥᱚᱦ ᱥᱮ ᱡᱟᱦᱟᱸ ᱵᱟᱵᱮᱨ ᱠᱚ ᱛᱚᱯᱟᱜ ᱵᱟᱲᱟᱭ ᱞᱮᱠᱷᱟᱱᱮ ᱮ ᱚᱱᱟ᱾ ᱩᱱ ᱚᱠᱛᱚ ᱫᱚ ᱥᱮ ᱚᱱᱟ ᱯᱚᱨᱮ᱾ ᱩᱱᱠᱩ ᱡᱟᱦᱟᱸᱭ ᱰᱟᱝᱨᱟ ᱠᱚ ᱩᱰᱩᱠ ᱞᱮᱫᱮᱭᱟ ᱩᱱᱠᱩ ᱚᱲᱟᱜ ᱦᱚᱲ᱾ ᱢᱤᱫ ᱴᱩᱠᱩᱡ ᱦᱟᱺᱰᱤ ᱞᱟᱜᱟᱣ ᱠᱚ ᱛᱟᱦᱮᱱᱟ᱾ ᱛᱟᱦᱚᱞᱮ ᱟᱯ ᱟᱯᱮ ᱥᱮᱫ ᱫᱚ ᱪᱮᱫ ᱞᱮᱠᱟ ᱜᱚᱝᱠᱮ?
ᱜᱚᱝᱠᱮ ᱟᱞᱮ ᱥᱮᱫ ᱦᱚᱸ ᱚᱱᱠᱟᱜᱮ ᱚᱱᱟ ᱫᱚ ᱵᱟᱞᱤᱧ ᱞᱟᱹᱭ ᱵᱩᱴᱟᱹ ᱵᱩᱴᱟᱹ ᱥᱟᱺᱦᱤᱡ ᱫᱚ ᱵᱟᱝᱞᱤᱧ ᱞᱟᱹᱭ ᱫᱟᱲᱮᱭᱟ ᱵᱤᱱᱟ᱾
ᱟᱪᱪᱷᱟ
ᱦᱳᱭ ᱟᱞᱮ ᱥᱮᱫ ᱦᱚᱸ ᱜᱚᱢᱠᱮ ᱚᱱᱠᱟᱜᱮ ᱟᱨᱚ ᱢᱮᱱᱠᱷᱟᱱ᱾ ᱜᱚᱝᱠᱮ ᱟᱞᱮ ᱥᱮᱱ ᱫᱚ ᱟᱯᱮ ᱥᱮᱫ ᱦᱚᱸ ᱡᱟᱹᱱᱤᱡ ᱚᱱᱠᱟ ᱜᱮ᱾ ᱢᱮᱱᱠᱷᱟᱱ ᱚᱱᱮ ᱡᱟᱦᱟᱸ ᱠᱚ ᱞᱟᱹᱭ ᱫᱚ ᱜᱚᱝᱠᱮ᱾ ᱡᱟᱦᱟᱸ ᱚᱱᱟ ᱠᱚ ᱞᱟᱹᱭᱫᱟ ᱜᱚᱝᱠᱮ ᱚᱱᱟ ᱜᱚᱴ ᱥᱤᱢ ᱥᱮ ᱪᱮᱜ?
ᱞᱟ. ᱭ ᱵᱤᱱ
ᱞᱟᱹᱭ ᱫᱟᱞᱤᱧ ᱚᱱᱮ ᱡᱟᱦᱟᱸ᱾ ᱚᱱᱮ ᱜᱚᱴ ᱠᱚᱨᱮᱱ ᱰᱟᱝᱨᱤ ᱠᱚ ᱡᱟᱦᱟᱸᱭ ᱠᱚᱠᱚ ᱛᱟᱦᱮᱱᱟ ᱜᱚᱢᱠᱮ᱾
ᱦᱳᱭ ᱦᱳᱭ
ᱦᱳᱭ ᱢᱮᱱᱠᱷᱟᱱ ᱚᱱᱟᱨᱮ᱾ ᱧᱮᱞ ᱞᱟᱵᱤᱱ ᱡᱟᱦᱟᱸᱨᱮ ᱵᱚᱸᱜᱟᱼᱵᱩᱨᱩ ᱠᱚ ᱦᱩᱭᱩᱜᱼᱟ ᱚᱱᱟ ᱛᱟᱭᱚᱢ ᱧᱮᱞ ᱟᱹᱵᱤᱱ ᱚᱱᱟ᱾ ᱚᱱᱟ ᱪᱟᱣᱞᱮ ᱪᱚᱴ ᱨᱮ ᱢᱤᱫᱴᱟᱝ ᱵᱤᱞᱤ ᱠᱚ ᱫᱚᱦᱚ ᱠᱟᱜᱼᱟ ᱾
ᱦᱮᱸ ᱦᱮᱸ
ᱦᱳᱭ ᱦᱳᱭ ᱢᱮᱱᱠᱷᱟᱱ ᱚᱱᱟ ᱜᱚᱴ ᱨᱮᱱ ᱡᱟᱦᱟᱸᱭ ᱨᱮᱱ ᱜᱮ ᱰᱟᱹᱝᱨᱤ ᱜᱚᱢᱠᱮ ᱚᱱᱟᱭ ᱞᱮᱵᱮᱫᱟᱭ ᱥᱮ ᱯᱚᱪᱚᱨᱟᱭ᱾
ᱦᱮᱸ
ᱜᱚᱝᱠᱮ ᱩᱱᱠᱩ ᱫᱚ ᱟᱹᱞᱤᱧ ᱫᱚ ᱚᱱᱠᱟ ᱞᱤᱧ ᱵᱟᱲᱟᱭᱟ ᱡᱮ ᱯᱮ ᱴᱩᱠᱩᱡ ᱦᱟᱺᱰᱤ ᱞᱟᱜᱟᱣᱟ ᱠᱚᱣᱟ᱾ ᱟᱞᱮ ᱥᱮᱱ ᱢᱟ ᱱᱚᱜᱼᱚ ᱱᱚᱝᱠᱟ ᱾
ᱱᱚᱣᱟ ᱫᱚᱦᱟᱸᱜ ᱟᱹᱞᱤᱧ ᱵᱟᱹᱞᱤᱧ ᱵᱟᱰᱟᱭ ᱟᱠᱟᱫᱟ ᱟᱫᱚ ᱟᱹᱵᱮᱱ ᱴᱷᱤ ᱜᱮ ᱦᱟᱸᱜ ᱞᱤᱧ ᱟᱸᱡᱚᱢ ᱠᱮᱜᱼᱟ, ᱟᱻ ᱵᱷᱟᱹᱜᱤ ᱧᱚᱜ ᱵᱤᱱ ᱞᱟᱹᱭ ᱧᱚᱜ ᱟᱹᱞᱤᱧ ᱞᱮᱠᱷᱟᱱ ᱟᱨᱚ ᱵᱷᱟᱹᱜᱤ ᱠᱚᱜ ᱠᱮᱭᱟ ᱾
ᱦᱳᱭ ᱦᱳᱭ ᱚᱱᱠᱟᱜᱮ ᱢᱟᱱᱮ ᱱᱮᱛᱟᱨ ᱢᱟ ᱟᱵᱚ ᱟᱵᱚᱨᱮᱱ ᱰᱟᱹᱝᱨᱤ ᱜᱟᱰᱟ ᱠᱚᱢᱟ ᱵᱟᱵᱚᱱ ᱤᱫᱤ ᱫᱟᱲᱮᱭᱟᱠᱚ ᱠᱟᱱᱟ ᱾
ᱦᱳᱭ ᱦᱳᱭ᱾
ᱮᱱᱠᱷᱟᱱ ᱡᱚᱛᱚ ᱦᱚᱲ ᱫᱚ ᱚᱱᱠᱟ ᱚᱠᱛᱚ ᱥᱮ ᱵᱟᱵᱚᱱ ᱧᱟᱢ ᱫᱟ᱾
ᱦᱳᱭ᱾
ᱟᱨ ᱚᱱᱮ ᱡᱟᱦᱟᱸ ᱜᱚᱴ ᱠᱚᱨᱮ ᱰᱟᱹᱝᱨᱤ ᱠᱚ ᱟᱛᱮ ᱜᱮ ᱜᱚᱢᱠᱮ ᱚᱱᱟ ᱟᱵᱚᱣᱟᱜ ᱡᱟᱦᱟᱸ ᱥᱮᱫᱟᱭ ᱦᱟᱯᱲᱟᱢ ᱠᱚ ᱠᱷᱚᱱ ᱡᱟᱦᱟᱸ ᱦᱮᱡ ᱟᱹᱜᱩ ᱟᱠᱟᱱᱟ ᱟᱹᱨᱤᱪᱟᱹᱞᱤ ᱜᱚᱢᱠᱮ ᱚᱱᱟ ᱫᱚ ᱟᱫᱚ ᱚᱱᱟ ᱜᱚᱴ ᱨᱮᱱ ᱰᱟᱝᱨᱤ ᱠᱚ ᱟᱛᱮᱜ ᱜᱮ ᱚᱱᱟ ᱫᱟᱠᱚ ᱯᱚᱨᱚᱢ ᱮᱫᱟ ᱾ ᱢᱮᱱᱠᱷᱟᱱ ᱥᱟᱵ ᱠᱟᱜ ᱵᱤᱱ ᱡᱟᱦᱟᱸ ᱥᱮᱫ ᱨᱮ ᱚᱱᱠᱟ ᱵᱚᱸᱜᱟ ᱵᱩᱛᱩ ᱦᱩᱭᱱᱟ ᱢᱮᱱᱠᱷᱟᱱ ᱚᱱᱟ ᱥᱩᱨ ᱥᱩᱯᱩᱨ ᱨᱮᱱ ᱜᱚᱴ ᱠᱚᱨᱮᱱ ᱰᱟᱹᱝᱨᱤ ᱠᱚ ᱥᱮ ᱠᱟᱰᱟ ᱠᱚᱠᱚ ᱛᱟᱦᱮᱸᱱᱟ᱾
ᱦᱮᱸ᱾
ᱦᱳᱭ ᱢᱮᱱᱠᱷᱟᱱ ᱟᱫᱚ ᱩᱱᱠᱩ ᱠᱚᱜᱮ ᱤᱫᱤ ᱥᱩᱨᱟᱠᱚᱣᱟ ᱠᱚ᱾ ᱢᱮᱱᱠᱷᱟᱱ ᱡᱟᱦᱟᱸᱭ ᱨᱮᱱ ᱰᱟᱹᱝᱨᱤ ᱥᱮ ᱠᱟᱰᱟᱭ ᱚᱱᱠᱟᱭ ᱞᱮᱵᱮᱫ ᱯᱚᱪᱚᱨᱟᱭ ᱩᱱᱤ ᱚᱱᱠᱟ ᱯᱮ ᱴᱩᱠᱩᱡᱧ ᱦᱟᱺᱰᱤ ᱞᱟᱜᱟᱣᱟᱭᱟ ᱟᱹᱞᱤᱧ ᱫᱚ ᱚᱱᱠᱟᱞᱤᱧ ᱵᱟᱰᱟᱭᱟ ᱾
ᱟᱹᱞᱤᱧ ᱫᱚ ᱦᱟᱸᱜ ᱵᱟᱹᱞᱤᱧ ᱧᱮᱞ ᱵᱟᱲᱟᱣ ᱟᱠᱟᱫᱟ ᱛᱚ ᱟᱨ ᱦᱩᱭ ᱠᱟᱱ ᱜᱮᱪᱚᱝ ᱦᱟᱸᱜ ᱚᱱᱟ ᱠᱟᱨᱚᱱ ᱛᱮ ᱦᱟᱸᱜ ᱱᱚᱣᱟ ᱤᱫᱤ ᱠᱟᱛᱮᱜ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱵᱮᱱᱟ᱾
ᱟᱪᱪᱷᱟ ᱟᱪᱪᱷᱟ ᱚᱱᱟ ᱦᱚᱸ ᱴᱷᱤᱠ ᱜᱮᱭᱟ ᱜᱚᱝᱠᱮ ᱡᱟᱭᱦᱳᱠ ᱟᱹᱞᱤᱧ ᱴᱷᱮᱱ ᱵᱤᱱ ᱟᱸᱡᱚᱢ ᱛᱤᱭᱳᱜ ᱠᱮᱜᱼᱟ᱾ ᱟᱫᱚ ᱡᱟᱦᱟᱸᱭ ᱦᱳᱭ ᱦᱳᱭ ᱡᱟᱦᱟᱸᱭ ᱟᱛᱳ ᱚᱲᱟᱜ ᱠᱚᱨᱮ ᱚᱱᱟᱱ ᱯᱩᱨᱩᱫᱷᱩᱞ ᱠᱚᱠᱚ ᱢᱮᱱᱟᱜ ᱠᱚᱣᱟ ᱵᱟᱝ᱾
ᱦᱳᱭ ᱦᱳᱭ᱾
ᱩ ᱩᱱᱠᱩ ᱠᱟᱹᱴᱤᱡ ᱵᱤᱱ ᱫᱩᱲᱩᱵ ᱥᱟᱸᱜᱮ ᱠᱟᱛᱮᱫ ᱩᱱᱠᱩ ᱠᱟᱹᱴᱤᱡ ᱵᱤᱱ ᱠᱩᱞᱤ ᱞᱮᱜᱟ ᱠᱚᱣᱟ᱾ ᱢᱮᱱᱠᱷᱟᱱ ᱩᱱᱠᱤᱱ ᱥᱟᱶ ᱩᱱᱠᱩ ᱠᱟᱹᱴᱤᱡ ᱵᱩᱴᱟᱹ ᱥᱟᱹᱦᱤᱡ ᱠᱚ ᱞᱟᱹᱭ ᱟᱹᱵᱤᱱᱟ ᱦᱟᱸᱜ᱾
ᱦᱮᱸ ᱦᱮᱸ ᱥᱟᱹᱨᱤ ᱠᱟᱛᱷᱟ ᱵᱮᱱ ᱞᱟᱹᱭ ᱠᱮᱫᱟ ᱾
ᱦᱳᱭ ᱦᱳᱭ ᱜᱠᱮ ᱟᱨ ᱪᱮᱫ ᱞᱤᱧ ᱞᱟᱹᱭᱟ ᱥᱟᱹᱨᱫᱤ ᱢᱟᱦᱟᱸ ᱦᱤᱞᱳᱜ ᱫᱚ ᱜᱚᱢᱠᱮ ᱚᱱᱮ ᱠᱷᱩᱱᱴᱟᱹᱣ ᱠᱚ᱾ ᱠᱷᱩᱱᱴᱟᱹᱣ ᱠᱚ ᱠᱷᱩᱱᱴᱟᱹᱣ ᱠᱚ ᱦᱩᱭ ᱵᱟᱲᱟ ᱠᱟᱛᱮᱜ ᱜᱚᱢᱠᱮ ᱟᱫᱚ ᱪᱮᱛᱟᱱ ᱠᱩᱞᱦᱤ ᱞᱟᱛᱟᱨ ᱠᱩᱞᱦᱤ ᱟᱫᱚ ᱟᱹᱰᱤ ᱡᱩᱛ ᱜᱮ ᱜᱚᱢᱠᱮ ᱥᱚᱦᱨᱟᱭ ᱞᱮ ᱮᱱᱮᱡᱼᱟ ᱾
ᱦᱳᱭ᱾
ᱦᱳᱭ ᱜᱚᱝᱠᱮ ᱢᱮᱱᱠᱷᱟᱱ